ᱜᱚᱝᱠᱮ, ᱦᱳᱭ ᱟᱸᱡᱚᱢᱚᱜ ᱠᱟᱱᱟ?
ᱦᱮᱸ ᱱᱟᱯᱟᱭ ᱜᱮ ᱜᱚᱝᱠᱮ᱾
ᱚ ᱟᱪᱪᱷᱟ᱾
ᱛᱟᱦᱞᱮ ᱪᱮᱫ ᱞᱮᱠᱟ ᱢᱮᱱᱟᱜ ᱵᱤᱱᱟ?
ᱦᱩᱸ ᱟᱹᱞᱤᱧ ᱦᱚᱸ ᱵᱮᱥ ᱜᱮ ᱱᱟᱯᱟᱭ ᱜᱮ᱾
ᱟᱪᱪᱷᱟ ᱟᱪᱪᱷᱟ, ᱛᱟᱦᱞᱮ ᱫᱟᱜ ᱡᱟᱹᱲᱤ ᱠᱚ ᱪᱟᱥ ᱵᱟᱫᱽ, ᱪᱟᱥ ᱵᱟᱥ ᱠᱚ ᱠᱷᱮᱛ ᱠᱚ ᱛᱤᱱᱟᱹᱜ ᱴᱟ ᱮᱸ ᱥᱤ ᱵᱟᱲᱟ ᱦᱩᱭᱱᱟ ᱥᱮ ᱵᱟᱝ?
ᱦᱩᱸ ᱥᱤ ᱵᱟᱲᱟ ᱠᱚᱫᱚ ᱦᱳᱭ ᱟᱠᱟᱱ ᱜᱮᱭᱟ, ᱛᱚᱞᱟ ᱠᱚᱦᱚᱸ ᱜᱤᱰᱤᱭᱟᱠᱟᱱᱟ ᱪᱟᱥᱵᱟᱥ ᱠᱚᱦᱚ ᱱᱟᱜ ᱢᱚᱜᱼᱚᱭ ᱠᱤᱪᱷᱩ ᱫᱚ ᱮᱛᱚᱦᱚᱵ ᱜᱚᱫ ᱟᱠᱟᱱᱟ ᱟᱨ ᱠᱤᱪᱷᱩ ᱢᱮᱱᱟᱜ ᱜᱮᱭᱟ᱾
ᱟᱪᱪᱷᱟ ᱛᱟᱦᱚᱞᱮ ᱦᱮᱸ ᱦᱮᱸ ᱨᱚᱦᱚᱭ ᱞᱮᱠᱟ ᱫᱚ ᱚᱱᱠᱟ ᱫᱚ ᱛᱚᱞᱟ ᱠᱚᱫᱚ ᱢᱟᱨᱟᱝ ᱜᱚᱫ ᱟᱠᱟᱱᱟ ᱵᱟᱝ ᱛᱟᱦᱚᱞᱮ? ᱱᱤᱛᱳ ᱫᱚ ᱨᱚᱦᱚᱭ ᱞᱮᱠᱷᱟᱱ ᱦᱚᱸ ᱜᱟᱱᱚᱜ ᱜᱮᱭᱟ᱾ ᱟᱪᱪᱷᱟ, ᱟᱪᱪᱷᱟ ᱟᱪᱪᱷᱟ ᱵᱟᱹᱭᱦᱟᱹᱲ ᱠᱚᱨᱮ ᱫᱚ ᱪᱮᱫ ᱞᱮᱠᱟ ᱫᱟᱜ ᱠᱚ ᱴᱚᱸᱵᱟᱣ ᱟᱠᱟᱱᱟ ᱥᱮ ᱵᱟᱝ ᱴᱚᱸᱵᱟᱣ ᱟᱠᱟᱱᱟ?
ᱦᱩᱸ ᱛᱚᱸᱵᱟ ᱟᱠᱟᱱ ᱜᱮᱭᱟ ᱢᱚᱴᱟ ᱢᱩᱴᱤ ᱮᱠᱫᱚᱢ᱾
ᱟᱪᱪᱷᱟ, ᱟᱪᱪᱷᱟ ᱦᱮᱸ ᱛᱟᱦᱚᱞᱮ ᱟᱯᱮ ᱫᱚ ᱚᱠᱟ ᱞᱮᱠᱟ ᱵᱤᱨ ᱵᱩᱨᱩ ᱫᱤᱥᱚᱢ ᱥᱮ ᱚᱱᱠᱟ ᱴᱚᱰᱟᱝ ᱫᱤᱥᱚᱢ ᱜᱮ ᱪᱮᱫ ᱞᱮᱠᱟ? ᱟᱪᱪᱷᱟ, ᱦᱮᱸ ᱦᱮᱸ᱾ ᱟᱪᱪᱷᱟ ᱟᱹᱰᱤ ᱱᱟᱯᱟᱭ ᱠᱟᱛᱷᱟ ᱛᱟᱦᱚᱞᱮ ᱚᱱᱛᱮ ᱫᱚ ᱵᱤᱨ ᱵᱩᱨᱩ ᱠᱚᱫᱚ ᱵᱟᱝ ᱧᱟᱢᱚᱜᱼᱟ ᱛᱚ ᱫᱟᱜ ᱡᱟᱹᱯᱩᱫ ᱠᱚᱦᱚᱸ ᱢᱟᱱᱮ ᱟᱹᱰᱤ ᱡᱟᱹᱥᱛᱤ ᱜᱮ ᱦᱩᱭᱩᱜᱼᱟ, ᱟᱨ ᱠᱷᱮᱛ ᱠᱚᱦᱚᱸ ᱟᱹᱰᱤ ᱥᱚᱢᱟᱱ ᱛᱟᱯᱮᱭᱟ ᱵᱟᱝ?
ᱦᱮᱸ ᱦᱮᱸ ᱦᱮᱸ ᱮᱠᱟᱞ
ᱦᱮᱸ ᱦᱮᱸ ᱦᱮᱸ ᱛᱟᱦᱚᱞᱮ ᱱᱟᱦᱮᱞ ᱯᱟᱦᱮᱞ ᱠᱚᱫᱚ ᱵᱟᱯᱮ ᱥᱤ ᱜᱮᱭᱟ ᱡᱷᱚᱛᱚ ᱜᱟᱹᱰᱤ ᱜᱮᱯᱮ ᱞᱟᱜᱟᱣᱟ ᱵᱟᱝ?
ᱮᱸ ᱦᱮᱸ ᱚᱵᱚᱥᱳᱭ ᱥᱟᱹᱨᱤ ᱠᱟᱛᱷᱟ ᱜᱮ ᱱᱟᱦᱮᱞ ᱫᱚ ᱦᱟᱜ ᱱᱤᱛ ᱚᱠᱛᱚ ᱨᱮ ᱱᱤᱛ ᱵᱳᱭᱜᱟᱱᱤᱠ ᱯᱚᱫᱽᱫᱷᱚᱛᱤ ᱟᱨ ᱱᱤᱛᱚᱜ ᱱᱤᱭᱟᱹ ᱡᱩᱜᱽ ᱨᱮᱫᱚ ᱟᱹᱰᱤᱴᱟᱜ ᱵᱟᱝ ᱞᱮᱠᱟᱜᱮ ᱢᱚᱱᱮᱜ ᱠᱟᱱᱟ ᱢᱤᱫᱵᱟᱨ ᱟᱨᱠᱤ ᱢᱮᱱᱟᱜᱼᱟ᱾
ᱦᱮᱸ ᱦᱮᱸ ᱡᱮ ᱜᱚᱝᱠᱮ ᱱᱚᱛᱮ ᱠᱷᱚᱱᱟᱜ ᱦᱚᱸ ᱟᱞᱮ ᱥᱮᱫ ᱨᱮᱱ ᱨᱮᱸᱜᱮᱡ ᱚᱨᱮᱡ ᱦᱚᱲ ᱠᱚ ᱠᱟᱹᱢᱤ ᱠᱚᱦᱚᱸ ᱠᱚ ᱪᱟᱞᱟᱜ ᱜᱮᱭᱟ ᱟᱸᱡᱚᱢ ᱠᱟᱱᱟ ᱟᱯᱮ ᱥᱮᱫ ᱜᱮ᱾ ᱟᱫᱚ ᱟᱯᱮ ᱚᱱᱟ ᱠᱚᱨᱮ ᱜᱮᱠᱚ ᱪᱟᱞᱟᱜ ᱜᱮᱭᱟ ᱵᱟᱝ?
ᱦᱮᱸ ᱱᱚᱱᱛᱮ ᱠᱚ ᱦᱤᱡᱩᱜ ᱜᱮᱭᱟ ᱚᱵᱚᱥᱥᱳᱭ᱾
ᱦᱮᱸ, ᱦᱮᱸ, ᱦᱮᱸ ᱛᱟᱦᱚᱞᱮ ᱟᱯᱮ ᱫᱚ ᱪᱟᱹᱥᱤ ᱵᱟᱹᱥᱤ ᱦᱚᱲ ᱠᱟᱱ ᱜᱮᱭᱟ ᱯᱮ ᱥᱮ ᱪᱮᱫ?
ᱦᱮᱸ, ᱦᱮᱸ, ᱦᱮᱸ, ᱦᱩᱸ ᱡᱟᱦᱟᱸ ᱜᱮ ᱢᱮᱱᱟᱜᱼᱟ ᱢᱚᱴᱟᱢᱩᱴᱤ ᱢᱚᱴᱟᱢᱩᱴᱤ
ᱦᱮᱸ ᱦᱮᱸ ᱦᱮᱸ ᱛᱟᱦᱚᱞᱮ ᱜᱚᱝᱠᱮ ᱩᱱᱟᱹᱜ ᱫᱟᱜ ᱡᱟᱹᱲᱤ ᱦᱩᱭᱩᱜ ᱠᱟᱱᱟ ᱠᱚᱸᱜ ᱠᱚᱠᱚ ᱩᱰᱟᱹᱣ ᱵᱟᱲᱟᱭ ᱠᱟᱱᱟ ᱥᱮ ᱵᱟᱝ?
ᱦᱮᱸ ᱠᱚᱜ ᱵᱟᱠᱚ ᱦᱮᱡ ᱞᱮᱠᱷᱟᱱ ᱜᱮ ᱦᱩᱭᱩᱜᱼᱟ ᱾ ᱦᱤᱡᱩᱜ ᱠᱟᱱ ᱜᱮᱭᱟ ᱠᱚ ᱥᱮᱸᱫᱽᱨᱟ ᱵᱟᱲᱟ ᱦᱩᱭᱩᱜ ᱠᱟᱱᱟ ᱾
ᱦᱮᱸ ᱦᱮᱸ ᱦᱟᱹᱠᱩ ᱠᱚᱦᱚᱸ ᱠᱚ ᱨᱟᱠᱟᱵ ᱠᱟᱱ ᱜᱮᱭᱟ ᱵᱟᱝ ᱚᱱᱟ ᱦᱚᱛᱮᱜ ᱛᱮ ᱠᱚᱸᱜ ᱠᱚᱦᱚᱸ ᱠᱚ ᱫᱟᱨᱟᱭ ᱠᱟᱱᱟ ᱾
ᱦᱩᱸ ᱾
ᱟᱪᱪᱷᱟ ᱟᱪᱪᱷᱟ ᱾ ᱦᱮᱸ ᱦᱮᱸ ᱛᱟᱦᱚᱞᱮ ᱦᱟᱹᱠᱩ ᱠᱚᱫᱚ ᱵᱤᱱ ᱥᱟᱵ ᱵᱟᱲᱟᱭᱮᱫ ᱠᱚᱣᱟ ᱥᱮ ᱵᱟᱝ?
ᱦᱮᱸ ᱥᱟᱵ ᱵᱟᱲᱟ ᱦᱩᱭᱩᱜ ᱠᱟᱱ ᱜᱮᱭᱟ ᱾
ᱦᱩᱸ ᱦᱩᱸ ᱦᱩᱸ ᱾ ᱟᱞᱮ ᱥᱮᱫ ᱦᱚᱸ ᱜᱚᱢᱠᱮ ᱡᱟᱹᱯᱤᱫ ᱜᱮ ᱵᱟᱝ ᱦᱩᱭᱩᱜ ᱠᱟᱱᱟ ᱛᱮᱦᱤᱧ ᱥᱟᱨᱟ ᱧᱤᱫᱟᱹ ᱦᱟᱹᱠᱩ ᱥᱟᱵ ᱨᱮᱜᱮ ᱵᱮᱥᱛᱚ ᱛᱟᱦᱮᱸ ᱦᱩᱭ ᱞᱮᱱᱟ ᱾
ᱟᱪᱪᱷᱟ ᱾
ᱫᱟᱜ ᱠᱚᱦᱚᱸ ᱥᱟᱸᱜᱮ ᱜᱮ ᱟᱹᱛᱩᱜ ᱠᱟᱱᱟ ᱥᱮ ᱛᱟᱦᱚᱞᱮ ᱦᱟᱹᱠᱩ ᱠᱚᱦᱚᱸ ᱚᱱᱠᱟ ᱜᱮ ᱞᱟᱛᱟᱨ ᱥᱮᱫ ᱠᱷᱚᱱᱟᱜ ᱪᱮᱛ ᱪᱮᱛᱟᱱ ᱥᱮᱫ ᱜᱮᱠᱚ ᱨᱟᱠᱟᱵ ᱠᱟᱱᱟ ᱾
ᱚ ᱟᱪᱪᱷᱟ ᱟᱹᱰᱤ ᱱᱟᱯᱟᱭ ᱾
ᱦᱮᱸ ᱦᱮᱸ ᱟᱫᱚ ᱱᱤᱭᱟᱹ ᱱᱤᱭᱟᱹ ᱥᱤᱡᱤᱱ ᱫᱚ ᱨᱟᱠᱟᱵ ᱟᱠᱚ ᱥᱮ ᱞᱟᱛᱟᱨ ᱠᱷᱚᱱᱟᱜ ᱪᱮᱛᱟᱱ ᱠᱚ ᱨᱟᱠᱟᱵᱟ᱾ ᱟᱫᱚ ᱵᱷᱳᱨ ᱠᱷᱚᱨ ᱡᱚᱠᱷᱚᱱᱮ ᱦᱟᱱᱟ ᱤᱭᱟᱹ ᱫᱟᱸᱥᱟᱭ ᱥᱨᱟᱭ ᱥᱚᱢᱚᱭ ᱠᱚ ᱟᱫᱚ ᱠᱚ ᱟᱬᱜᱚᱱᱟᱥᱮ ᱩᱱ ᱥᱚᱢᱚᱭ ᱫᱚ ᱾
ᱚ ᱟᱪᱪᱷᱟ ᱟᱪᱪᱷᱟ ᱾
ᱦᱮᱸ ᱦᱮᱸ ᱛᱟᱦᱚᱞᱮ ᱜᱚᱝᱠᱮ ᱟᱹᱵᱤᱱ ᱫᱚ ᱪᱮᱫ ᱞᱮᱠ? ᱪᱤᱠᱟ ᱦᱟᱸ ᱡᱤᱭᱚᱱ ᱠᱷᱟᱸᱰᱟᱣ ᱞᱟᱹᱜᱤᱫ ᱪᱮᱫ ᱠᱚᱵᱤᱱ ᱪᱤᱠᱟᱹ ᱵᱟᱲᱟᱭ ᱜᱮᱭᱟ?
ᱟᱫᱚ ᱪᱮᱫ ᱵᱚᱞᱛᱮ ᱱᱤᱛ ᱚᱠᱛᱚ ᱨᱮᱫᱚ ᱱᱟᱜ ᱯᱟᱹᱴᱷᱩᱣ ᱠᱟᱱ ᱜᱮᱭᱟᱞᱤᱧ ᱚᱞᱚᱜ ᱡᱤᱭᱚᱱ ᱜᱮ ᱪᱟᱞᱟᱜ ᱠᱟᱱ ᱛᱟᱹᱞᱤᱧ ᱜᱮᱭᱟ ᱾
ᱦᱮᱸ ᱦᱮᱸ ᱦᱮᱸ ᱟᱫᱚ ᱱᱟᱯᱟᱭ ᱜᱮᱵᱤᱱ ᱚᱞᱚᱜ ᱠᱟᱱᱟ ᱛᱟᱦᱚᱞᱮ ᱾ ᱚᱱᱠᱟ ᱟᱹᱵᱤᱱᱟᱜ ᱵᱷᱚᱵᱤᱥᱥᱚᱛ ᱦᱚᱸ ᱵᱷᱟᱜᱮ ᱜᱮ ᱚᱱᱠᱟ ᱜᱮᱵᱤᱱ ᱵᱩᱡᱷᱟᱹᱣᱮᱫᱼᱟ?
ᱦᱳᱭ ᱦᱳᱭ ᱢᱚᱴᱟᱢᱩᱴᱤ ᱱᱟᱯᱟᱭ ᱜᱮ ᱢᱚᱱᱮᱜ ᱠᱟᱱ ᱞᱮᱠᱟ ᱜᱮᱛᱚ ᱩᱭᱦᱟᱹᱨᱟᱜ ᱠᱟᱱᱟ ᱾
ᱦᱮᱸ ᱦᱮᱸ ᱦᱮᱸ ᱟᱪᱪᱷᱟ ᱾
ᱟᱹᱵᱤᱱ ᱜᱮ ᱪᱮᱫ ᱠᱚᱵᱤᱱ ᱪᱤᱠᱟᱹᱭ ᱜᱮᱭᱟ ᱾
ᱟᱹᱞᱤᱧ ᱫᱚ ᱜᱚᱢᱠᱮ ᱪᱟᱥ ᱪᱟᱹᱥᱤᱼᱵᱟᱹᱥᱤ ᱦᱚᱲ ᱟᱨ ᱢᱮᱨᱚᱢ ᱰᱟᱝᱨᱟ ᱠᱚᱦᱚᱸ ᱞᱤᱧ ᱜᱩᱯᱤ ᱜᱮᱭᱟ ᱾ ᱟᱨ ᱱᱚᱝᱠᱟ ᱢᱮᱨᱚᱢ ᱰᱟᱝᱨᱟ ᱠᱚᱫᱚ ᱥᱟᱸᱜᱮ ᱜᱮᱭᱟ ᱠᱚ ᱚᱲᱟᱜ ᱫᱩᱣᱟᱹᱨ ᱠᱚᱨᱮᱫ ᱾ ᱟᱫᱚ ᱟᱞᱮ ᱫᱚ ᱵᱤᱨ ᱫᱤᱥᱚᱢ ᱦᱚᱲ ᱛᱚ ᱛᱟᱦᱞᱮ ᱚᱱᱠᱟ ᱪᱟᱥᱼᱼ ᱪᱟᱥ ᱵᱟᱥ ᱦᱚᱸᱼᱼ ᱫᱚᱢᱮ ᱫᱚ ᱵᱟᱹᱱᱩᱜᱼᱟ ᱟᱨ ᱚᱱᱟ ᱵᱤᱨ ᱨᱮᱜᱮᱞᱮ ᱟᱸᱜᱟ ᱟᱹᱩᱵᱚᱜᱼᱟ ᱟᱨᱠᱤ ᱾
ᱚᱻ
ᱦᱮᱸ ᱦᱮᱸ ᱦᱮᱸ ᱾ ᱟᱫᱚ ᱢᱤᱫ ᱫᱷᱟᱣ ᱢᱮᱨᱚᱢ ᱰᱟᱝᱨᱤ ᱰᱟᱝᱨᱤ ᱞᱮ ᱠᱷᱟᱹᱲ ᱠᱚᱣᱟ ᱵᱤᱨ ᱨᱮ ᱥᱮᱭ ᱢᱟ ᱢᱟᱡᱟᱱ ᱞᱮ ᱟᱹᱜᱩ ᱠᱚᱣᱟ ᱟᱨᱠᱤ ᱚᱲᱟᱜ ᱥᱮᱫ ᱾
ᱚ ᱟᱪᱪᱷᱟ ᱟᱪᱪᱷᱟ ᱟᱪᱪᱷᱟ ᱾
ᱛᱟᱦᱚᱞᱮ ᱟᱯᱮ ᱫᱚ ᱮᱥᱤ ᱚᱲᱟᱜ ᱠᱚᱨᱮ ᱯᱮ ᱛᱟᱦᱮᱱ ᱜᱮᱭᱟ ᱥᱮ ᱪᱮᱫ?
ᱵᱟᱝᱜᱟ ᱾
ᱦᱩᱸ᱾ ᱦᱮᱸ ᱦᱮᱸ ᱾ ᱟᱫᱚ ᱱᱮᱛᱟᱨ ᱫᱚ ᱫᱤᱱ ᱫᱤᱱᱛᱮ ᱟᱵᱚᱣᱟᱜ ᱥᱚᱢᱟᱡᱽ ᱠᱚᱦᱚᱸ ᱰᱮᱵᱷᱞᱚᱯᱚᱜ ᱠᱟᱱᱟ ᱥᱮ ᱾ ᱛᱟᱦᱚᱞᱮ ᱦᱚᱳᱭᱛᱳ ᱟᱞᱤᱧ ᱫᱚᱞᱤᱧ ᱢᱚᱱᱮᱼᱼ ᱠᱮᱫᱟ ᱮᱥᱤ ᱚᱲᱟᱜ ᱠᱚᱨᱮ ᱯᱮ ᱛᱟᱦᱮᱱ ᱜᱮᱭᱟ ᱚᱱᱟ ᱦᱚᱛᱮᱡ ᱛᱮᱞᱤᱧ ᱠᱩᱞᱤ ᱠᱮᱫ ᱯᱮᱭᱟ ᱟᱨᱠᱤᱼᱼ
ᱵᱟᱝᱟ ᱨᱮᱸᱜᱮᱡ ᱲᱮᱡ ᱜᱮ ᱦᱮᱸ ᱱᱤᱛ ᱦᱚᱸ ᱮᱠᱷᱚᱱ ᱚᱞᱚᱜᱼᱼ ᱯᱟᱲᱦᱟᱹᱣ ᱡᱤᱭᱚᱱ ᱜᱮ ᱪᱟᱞᱟᱜ ᱠᱟᱱᱟ ᱾
ᱦᱮᱸ ᱦᱮᱸ ᱦᱮᱸ ᱦᱮᱸ ᱾ ᱟᱪᱪᱷᱟ ᱾ ᱛᱟᱦᱚᱞᱮ ᱛᱮᱦᱮᱧ ᱫᱚ ᱩᱢ ᱯᱷᱟᱨᱪᱟ ᱠᱟᱛᱮᱫ ᱫᱟᱠᱟ ᱠᱚᱫᱚ ᱡᱚᱢ ᱦᱩᱭᱮᱱ ᱜᱮᱭᱟ ᱵᱟᱝ?
ᱦᱮᱸ ᱦᱮᱸ ᱮᱠᱟᱞ ᱦᱩᱭ ᱟᱠᱟᱱ ᱜᱮᱭᱟ᱾
ᱟᱪᱪᱷᱟ ᱮᱛᱩ ᱦᱮᱸ ᱦᱮᱸᱼᱼ ᱛᱟᱦᱚᱞᱮ ᱚᱱᱛᱮ ᱜᱚᱝᱠᱮ ᱟᱯᱮ ᱥᱮᱫ ᱫᱚ, ᱚᱱᱠᱟᱱᱟᱜ ᱠᱟᱨᱠᱷᱟᱱᱟ ᱠᱚ ᱪᱮᱫ ᱠᱚ, ᱠᱟᱨᱠᱷᱟᱱᱟ ᱢᱮᱱᱟᱜ ᱜᱮᱭᱟ?
ᱠᱟᱨᱠᱷᱟᱱᱟ ᱠᱚ ᱵᱚᱞᱛᱮ ᱜᱮᱞᱮ ᱟᱨ ᱥᱮ ᱯᱷᱮᱠᱴᱨᱤ ᱵᱚᱞᱛᱮ ᱜᱮᱞᱮᱱᱟᱜ ᱢᱮᱱᱟᱜᱼᱟ ᱟᱠᱟᱫ ᱜᱮᱭᱟ᱾ ᱠᱤᱪᱷᱩ ᱠᱤᱪᱷᱩ ᱫᱚᱼᱼ ᱡᱟᱢᱟ ᱯᱮᱱᱴ ᱠᱚᱨᱮᱱᱟᱜ ᱦᱚᱸ ᱢᱮᱱᱟᱜᱼᱟ ᱟᱨ ᱱᱚᱱᱛᱮ ᱡᱟᱦᱟᱸ ᱞᱟᱹᱰᱩ ᱠᱚ ᱵᱤᱥᱠᱩᱴ ᱠᱚ ᱢᱮᱱᱟᱜ ᱟᱠᱟᱫ ᱜᱮᱭᱟ᱾
ᱟᱪᱪᱷᱟ ᱟᱪᱪᱷᱟ᱾ ᱛᱟᱦᱚᱞᱮ ᱥᱩᱭ ᱥᱩᱛᱟᱹᱢ ᱠᱚᱨᱮᱱᱟᱜ ᱠᱟᱨᱠᱷᱟᱱᱟ ᱠᱚ ᱛᱟᱨᱯᱚᱨᱮ ᱯᱩᱛᱩᱞ ᱠᱚᱨᱮᱱᱟᱜ ᱠᱟᱨᱠᱷᱟᱱᱟ ᱠᱚᱫᱚ, ᱢᱮᱱᱟᱜ ᱟᱥᱮ ᱵᱟᱹᱱᱩᱜ-ᱟ?
ᱮᱸᱼᱼ ᱦᱮᱸᱼᱼ ᱢᱮᱱᱟᱜ ᱫᱚ ᱢᱮᱱᱟᱜ ᱜᱮᱭᱟ, ᱟᱹᱰᱤ ᱜᱮ, ᱟᱞᱮ ᱠᱷᱚᱱ ᱫᱚ ᱠᱤᱪᱷᱩᱴᱟ ᱥᱟᱺᱜᱤᱧ ᱫᱩᱨᱚᱛᱚ ᱰᱤᱥᱴᱮᱱᱥ ᱜᱮᱭᱟ ᱟᱨᱠᱤ᱾
ᱦᱮᱸ ᱦᱮᱸ ᱦᱮᱸ ᱦᱮᱸ᱾
ᱥᱟᱹᱜᱤᱧ ᱧᱚᱜ ᱜᱮᱭᱟ᱾
ᱟᱹᱰᱤ ᱱᱟᱯᱟᱭ ᱠᱟᱛᱷᱟ, ᱟᱞᱮ ᱥᱮᱫ ᱫᱚ ᱜᱚᱢᱠᱮ ᱵᱤᱨ ᱜᱮ, ᱟᱫᱚ ᱱᱚᱛᱮ ᱫᱚ ᱠᱟᱨᱠᱷᱟᱱᱟ ᱠᱚᱫᱚ ᱵᱟᱹᱱᱩᱜᱼᱟ᱾ ᱟᱨ ᱚᱱᱠᱟᱱ ᱦᱚᱲ ᱠᱚᱦᱚᱸ ᱵᱟᱹᱱᱩᱜ ᱠᱚᱣᱟ᱾ ᱛᱟᱦᱚᱞᱮ ᱠᱟᱨᱠᱷᱟᱱᱟ ᱠᱚᱫᱚ ᱢᱟᱱᱮ ᱱᱚᱛᱮ ᱫᱚ ᱵᱟᱹᱱᱩᱜᱼᱟ᱾ ᱛᱟᱦᱚᱞᱮ ᱱᱚᱛᱮᱱ ᱠᱚ ᱦᱚᱲ ᱜᱮ ᱟᱯᱮᱥᱮᱫ ᱠᱟᱹᱢᱤ ᱠᱚ ᱪᱟᱞᱟᱜᱼᱟ ᱟᱨᱠᱤ᱾
ᱦᱚᱭᱛᱚ ᱦᱳᱭ ᱯᱟᱞᱮᱱ ᱦᱩᱭ ᱫᱟᱲᱮᱭᱟᱜ-ᱟ᱾
ᱦᱮᱸ ᱦᱮᱸ ᱦᱮᱸ, ᱛᱟᱦᱚᱞᱮ ᱟᱹᱵᱤᱱ ᱫᱚ ᱢᱩᱠᱩᱴᱢᱚᱱᱤᱯᱩᱨ ᱚᱱᱟ ᱠᱚᱫᱚ ᱵᱤᱱ ᱟᱸᱡᱚᱢ ᱟᱠᱟᱫ ᱠᱟᱫ ᱜᱮᱭᱟ ᱵᱟᱝ? ᱦᱩᱸ ᱦᱩ, ᱦᱳᱭ ᱚᱱᱟ ᱥᱩᱨ ᱥᱩᱯᱩᱨ ᱨᱮᱱ ᱠᱟᱱᱟᱞᱮ ᱟᱞᱮ ᱫᱚ ᱾ ᱛᱚ ᱰᱮ ᱰᱮᱢ ᱠᱚ ᱡᱩᱫ ᱡᱩᱫᱤ ᱚᱱᱠᱟ ᱫᱟᱬᱟᱱ ᱵᱤᱱ ᱦᱮᱡ ᱜᱚᱫᱚᱜ-ᱟ ᱛᱟᱦᱚᱞᱮ ᱱᱮᱣᱛᱟ ᱛᱟᱦᱮᱱ ᱠᱟᱱᱟ ᱟᱨᱠᱤ᱾
ᱦᱮᱸ ᱦᱮᱸ, ᱮᱠᱟᱞ ᱜᱮ ᱾
ᱛᱟᱦᱚᱞᱮ ᱜᱚᱝᱠᱮ, ᱱᱤᱭᱟᱹ ᱥᱤᱡᱤᱱ ᱫᱚ ᱯᱚᱨᱚᱵ ᱯᱟᱛᱟ ᱠᱚ ᱪᱮᱫ ᱠᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ?
ᱱᱤᱭᱟᱹ ᱥᱤᱡᱤᱱ ᱫᱚ ᱱᱟᱦᱟᱸᱜ ᱟᱥᱟᱲ ᱵᱚᱸᱜᱟ ᱛᱚ ᱟᱫᱚ ᱫᱟᱜ ᱥᱤᱡᱤᱱ ᱠᱟᱱᱟ ᱟᱫᱚ ᱩᱱᱟᱹᱜᱴᱟ ᱫᱚ ᱠᱟᱹᱢᱤ ᱵᱟᱲᱟ ᱥᱤᱡᱤᱱ ᱠᱟᱱᱟ ᱛᱚ, ᱟᱫᱚ ᱯᱟᱛᱟ ᱠᱚᱫᱚ ᱱᱟᱜ ᱥᱮ ᱯᱚᱨᱚᱵ ᱠᱚᱫᱚ ᱩᱱᱟᱹᱜ ᱴᱟ ᱫᱚ ᱵᱟᱹᱱᱩᱜ-ᱟ ᱢᱮᱱᱛᱮ ᱢᱚᱱᱮᱜ ᱠᱟᱱᱟ᱾ ᱦᱮᱸ ᱡᱟᱭ ᱦᱚᱜ-ᱚᱭ ᱦᱟᱱᱮ ᱟᱸᱡᱚᱢ ᱟᱠᱟᱫ ᱜᱮᱭᱟᱢ ᱦᱳᱭᱛᱚ ᱯᱟᱞᱮᱱ ᱡᱮ ᱵᱩᱨᱩ ᱵᱚᱸᱜᱟ ᱠᱚ ᱦᱩᱭᱩᱜ ᱜᱮᱭᱟ᱾
ᱦᱮᱸ ᱦᱮᱸ ᱦᱮᱸ ᱜᱚᱝᱠᱮ ᱚᱱᱛᱮ ᱫᱚᱵᱤᱱ ᱱᱤᱭᱟᱹ ᱵᱟᱨ ᱫᱚᱵᱤᱱ ᱦᱮᱞᱟᱣ ᱞᱮᱱᱟ ᱥᱮ ᱵᱟᱝ?
ᱪᱟᱞᱟᱣ ᱨᱮᱱᱟᱜ ᱠᱟᱛᱷᱟ ᱜᱮ ᱱᱟᱜ, ᱠᱟᱹᱴᱤᱡ ᱵᱤᱱᱤᱰ ᱠᱚ ᱯᱟᱲᱟᱭᱮᱱ ᱛᱟᱹᱟᱞᱤᱧ ᱛᱮ ᱵᱟᱹᱞᱤᱧ ᱪᱟᱞᱟᱣ ᱫᱟᱲᱮᱭᱟᱫᱟ ᱚᱱᱛᱮ ᱦᱚᱸ᱾
ᱟᱪᱪᱷᱟ ᱟᱪᱪᱷᱟ, ᱦᱮᱸ ᱚᱱᱟ ᱢᱟᱚᱛᱚ ᱠᱟᱛᱷᱟ ᱠᱟᱱ ᱜᱮᱭᱟ ᱱᱤᱡᱮᱨᱟᱜ ᱮᱸ ᱡᱟᱦᱟᱸ ᱟᱥᱚᱞ ᱡᱤᱱᱤᱥ ᱠᱟᱱᱟ, ᱚᱱᱟᱨᱮ ᱯᱳᱭᱞᱳ ᱛᱚ ᱫᱷᱮᱭᱟᱱ ᱮᱢ ᱦᱩᱭᱩᱜ-ᱟ᱾ ᱛᱟᱨᱯᱚᱨᱮ ᱮᱴᱟᱜ ᱡᱤᱱᱤᱥ ᱠᱚᱫᱚ ᱟᱞᱟᱫᱟ ᱨᱮᱱᱟᱜ ᱠᱟᱛᱷᱟ ᱠᱟᱱᱟ᱾
ᱮᱠᱫᱚᱢ ᱮᱠᱟᱞ ᱮᱠᱟᱞ ᱾
ᱦᱮᱸ ᱦᱮᱸ, ᱛᱟᱦᱚᱞᱮ ᱵᱤᱱᱤᱰ ᱠᱚᱫᱚ ᱱᱟᱯᱟᱭ ᱧᱚᱜ ᱜᱮ ᱯᱟᱨᱚᱢᱮᱱᱟ ᱵᱟᱝ?
ᱦᱩᱸ ᱦᱩᱸ, ᱱᱟᱯᱟᱭ ᱜᱮ ᱮᱠᱫᱚᱢ ᱾
ᱟᱪᱪᱷᱟ ᱾ ᱦᱮᱸ ᱦᱮᱸ ᱦᱮᱸ᱾ ᱛᱟᱦᱚᱞᱮ ᱜᱚᱝᱠᱮ ᱚᱱᱛᱮ ᱟᱹᱵᱤᱱ ᱫᱚ ᱮᱸ ᱢᱟᱹᱴᱩᱣᱟᱹ ᱢᱟᱱᱮ ᱱᱟᱢᱟᱞ ᱫᱤᱥᱚᱢ ᱦᱚᱲ ᱛᱚ ᱛᱟᱦᱚᱞᱮ ᱦᱤᱸᱥᱤ ᱠᱚᱠᱚ ᱛᱩᱠᱟᱹᱭ ᱜᱮᱭᱟ ᱥᱮ ᱵᱟᱝ?
ᱦᱮᱸ ᱛᱩᱠᱟᱹᱭ ᱜᱮᱭᱟ ᱠᱚ ᱾
ᱟᱪᱪᱷᱟ, ᱛᱟᱦᱚᱞᱮ ᱦᱤᱸᱥᱤ ᱚᱲᱟᱜ ᱠᱚᱫᱚ ᱵᱮᱱ ᱧᱮᱞ ᱟᱠᱟᱫ ᱜᱮᱭᱟ ᱟᱹᱰᱤ ᱱᱟᱯᱟᱭ ᱠᱚ ᱛᱩᱠᱟᱹᱭᱟ ᱵᱟᱝ?
ᱦᱮᱸ ᱮᱠᱟᱞ ᱟᱹᱰᱤ ᱱᱟᱯᱟᱭ ᱟᱹᱰᱤ ᱤᱭᱟᱹ ᱥᱟᱹᱦᱤᱡ ᱜᱮ
ᱦᱮᱸ ᱦᱮᱸ, ᱟᱫᱚ ᱜᱚᱝᱠᱮ ᱟᱞᱮ ᱫᱚ ᱚᱱᱟ ᱦᱤᱸᱤᱥᱤ ᱠᱚᱫᱚ ᱟᱹᱰᱤ ᱡᱟᱹᱥᱛᱤ ᱢᱮᱱᱟᱜ ᱠᱚᱣᱟ, ᱟᱨ ᱛᱩᱠᱟᱹ ᱦᱚᱸ ᱚᱱᱮ ᱚᱱᱠᱟ ᱜᱤᱫᱽᱨᱟᱹ ᱯᱤᱫᱽᱨᱟᱹ ᱠᱚ ᱚᱱᱟ ᱢᱮᱫᱦᱟ ᱨᱮᱠᱚ ᱞᱟᱜᱟᱣᱟ᱾ ᱟᱨ ᱪᱷᱳ ᱮᱱᱮᱡ ᱵᱮᱱ ᱧᱮᱞ ᱟᱠᱟᱫᱟ ᱛᱚ?
ᱦᱩᱸ ᱦᱩᱸ
ᱦᱳᱭ ᱰᱤᱠ ᱵᱟᱹᱡᱤᱜ ᱟᱠᱚ ᱫᱚᱢᱮ ᱾
ᱚ ᱟᱪᱪᱷᱟ ᱟᱪᱪᱷᱟ ᱜᱚᱢᱠᱮ ᱛᱟᱦᱚᱞᱮ ᱱᱚᱜ-ᱚᱭ ᱟᱯᱮ ᱤᱭᱟᱹ ᱵᱤᱨ ᱫᱤᱥᱚᱢ ᱞᱮᱠᱟ ᱜᱮᱛᱚ ᱵᱚᱞᱛᱮ ᱜᱮᱞᱮ
ᱦᱮᱸ ᱦᱮᱸ ᱵᱤᱨ ᱫᱚ ᱵᱤᱨ ᱫᱤᱥᱚᱢ ᱠᱟᱱ ᱜᱮᱭᱟ ᱾
ᱚᱻ ᱯᱷᱩᱴᱠᱟᱹ ᱠᱚᱫᱚ ᱠᱚ ᱧᱟᱢᱚᱜ-ᱟ ᱪᱮᱛᱟ?
ᱦᱮᱸ ᱦᱮᱸ ᱩᱫ ᱯᱩᱴᱠᱟᱹ ᱾
ᱦᱳᱭ ᱾
ᱦᱳᱭ ᱦᱳᱭ ᱟᱹᱰᱤ ᱡᱟᱹᱥᱛᱤ ᱟᱹᱰᱤ ᱡᱟᱹᱥᱛᱤ ᱾ ᱮᱠᱫᱚᱢ ᱚᱲᱟᱜ ᱠᱷᱚᱱᱟᱜ ᱞᱟᱹᱭ, ᱞᱟᱹᱭ ᱞᱮᱠᱷᱟᱱ ᱵᱤᱱ ᱚᱲᱟᱜ ᱠᱷᱚᱱᱟᱜ ᱜᱮ ᱢᱟᱱᱮ ᱵᱤᱨ ᱫᱚ ᱯᱟᱲᱟᱣ ᱟᱠᱟᱱᱟ ᱟᱨ ᱵᱤᱨ ᱨᱮᱱᱟᱜ ᱥᱩᱫᱽ ᱠᱚᱨᱮ ᱫᱚ ᱟᱭᱢᱟ ᱩᱫ ᱯᱩᱴᱠᱟᱹ ᱜᱮᱢ ᱧᱟᱢ ᱠᱚᱣᱟ ᱾
ᱚᱻ
ᱦᱮᱸ ᱦᱮᱸ ᱟᱫᱚ ᱫᱤᱱᱟᱹᱢ ᱞᱮᱠᱟ ᱫᱤᱱᱟᱹᱢ ᱟᱫᱚ ᱡᱚᱡᱚᱢ ᱵᱟᱝ ᱥᱟᱱᱟᱣ ᱟᱥᱮ ᱜᱚᱢᱠᱮ ᱾
ᱦᱮᱸ ᱦᱩᱸ ᱮᱠᱟᱞ ᱮᱠᱟᱞ ᱫᱤᱱᱟᱹᱢ ᱫᱤᱱ ᱫᱚ ᱢᱤᱫᱴᱮᱱ ᱡᱤᱱᱤᱥ ᱨᱮᱱᱟᱜ ᱡᱚᱢ ᱫᱚᱦᱚ
ᱦᱮᱸ ᱦᱮᱸ ᱾ ᱛᱟᱦᱚᱞᱮ ᱥᱮᱛᱟᱜ ᱟᱠᱟᱱ ᱥᱮ ᱩᱫ ᱯᱩᱴᱠᱟᱹ ᱫᱚ ᱱᱤᱡᱮ ᱫᱚ ᱟᱫᱚ ᱚᱱᱮ ᱚᱱᱠᱟ ᱵᱤᱨ ᱨᱮ ᱛᱟᱦᱮᱱ ᱦᱩᱭᱩᱜ-ᱟ ᱟᱫᱚ ᱧᱮᱧᱟᱢ ᱞᱮᱠᱷᱟᱱ ᱦᱚ ᱛᱩᱢᱟᱹᱞ ᱡᱟᱣᱨᱟ ᱠᱚᱜᱮ ᱦᱩᱭᱩᱜ-ᱟ ᱾ ᱛᱟᱦᱚᱞᱮ ᱟᱫᱚ ᱥᱤᱵᱤᱞ ᱫᱚ ᱫᱚᱢᱮ ᱫᱚ ᱵᱟᱠᱚ ᱥᱤᱵᱤᱞᱟ ᱾ ᱟᱫᱚ ᱪᱤᱠᱟᱹᱭᱟᱢ ᱞᱮᱴᱚ ᱠᱟᱛᱮᱫ ᱟᱫᱚ ᱯᱤᱴᱷᱟᱹ ᱠᱟᱛᱮᱫ ᱚᱱᱮ ᱚᱱᱠᱟ ᱡᱚᱢ ᱦᱩᱭᱩᱜ-ᱟ, ᱟᱞᱟᱫᱟ ᱟᱞᱟᱫᱟ ᱤᱭᱟᱹ ᱛᱮᱭᱟᱨ ᱠᱟᱛᱮᱫ᱾ ᱦᱩᱸ ᱦᱩᱸ, ᱢᱤᱫ ᱨᱚᱠᱚᱢ ᱩᱛᱩ ᱟᱨ ᱩᱛᱩ ᱫᱚ ᱵᱟᱝ ᱠᱚ ᱥᱤᱵᱤᱞᱟ ᱥᱮ ᱾
ᱮᱠᱟᱞ ᱠᱟᱹᱴᱤᱡ ᱟᱞᱟᱫᱟ ᱠᱟᱛᱮ ᱠᱟᱹᱴᱤᱡ ᱚᱱᱟ ᱱᱟᱯᱟᱭ ᱵᱩᱡᱷᱟᱹᱜ-ᱟ ᱾
ᱠᱮᱫ ᱠᱚᱣᱟ ᱥᱮ ᱵᱟᱝ?
ᱦᱮᱸ ᱡᱚᱢ ᱫᱚ ᱱᱟᱜ ᱟᱣᱨᱤ ᱟᱹᱞᱤᱧ ᱫᱚ ᱚᱠᱟ ᱨᱮᱞᱤᱧ ᱧᱟᱢ ᱠᱚᱣᱟ ᱾
ᱦᱮᱸ ᱦᱮᱸ ᱦᱮᱸ ᱾ ᱟᱫᱚ ᱜᱚᱝᱠᱮ ᱟᱹᱠᱷᱨᱤᱧ ᱵᱟᱠᱷᱨᱤᱧ ᱫᱚ ᱫᱚᱢᱮ ᱫᱚ ᱵᱟᱝᱞᱮ ᱟᱠᱷᱨᱤᱧ ᱠᱚᱜᱮᱭᱟ ᱩᱱᱠᱩ ᱫᱚ ᱾ ᱠᱟᱨᱚᱱ ᱟᱹᱰᱤ ᱩ ᱛᱟᱹᱨ ᱦᱚᱸ ᱵᱟᱝᱵᱤᱱ ᱤᱭᱟᱹ ᱫᱟᱲᱮᱭᱟᱠᱚᱣᱟ ᱢᱟᱱᱮ ᱛᱩᱢᱟᱹᱞ ᱫᱟᱲᱮᱭᱟᱠᱚᱣᱟ ᱢᱤᱫ ᱥᱟᱝᱛᱮ, ᱛᱟᱦᱚᱞᱮ ᱟᱹᱠᱷᱨᱤᱧ ᱞᱮᱠᱷᱟ ᱫᱚ ᱵᱟᱝᱠᱚ ᱦᱩᱭᱩᱜ-ᱟ ᱮᱱᱠᱷᱟᱱ ᱡᱚᱢ ᱞᱮᱠᱟ ᱜᱮᱠᱚ ᱦᱩᱭᱩᱜ-ᱟ ᱾
ᱟᱪᱪᱷᱟ ᱜᱚᱢᱠᱮ ᱩᱱᱠᱩ ᱠᱤ ᱮ ᱪᱮᱫ ᱞᱮᱠᱟ ᱢᱟᱱᱮ ᱦᱚᱭᱛᱳ ᱠᱳᱱᱳ ᱤᱭᱟᱹ ᱪᱟᱞᱟᱣ ᱮᱱᱟᱵᱤᱱ ᱵᱤᱨ ᱵᱤᱱ ᱪᱟᱞᱟᱣ ᱮᱱᱟ ᱟᱫᱚ ᱵᱤᱨ ᱨᱮ ᱪᱟᱞᱟᱣ ᱠᱟ ᱛᱮ ᱢᱤᱫᱴᱟᱝ ᱡᱟᱭᱜᱟ ᱨᱮᱜᱮ ᱥᱮ ᱟᱹᱛᱷᱟᱹᱲᱤ ᱪᱮᱫ ᱞᱮᱠᱟᱻ ᱠᱚ ᱛᱟᱦᱮᱱᱟ?
ᱟᱫᱚ ᱜᱚᱢᱠᱮ ᱚᱱᱠᱟᱱᱟᱜ ᱢᱟᱱᱮ ᱩᱫ ᱫᱚ ᱟᱵᱤᱱ ᱫᱚ ᱫᱚᱢᱮ ᱫᱷᱟᱨᱚᱱᱟ ᱫᱚ ᱵᱟᱹᱱᱩᱜ ᱛᱟᱵᱤᱱ ᱨᱮᱦᱚᱸ ᱢᱟᱱᱮ ᱠᱟᱛᱷᱟ ᱦᱳᱭ ᱦᱳᱭ ᱾ ᱟᱫᱚ ᱩᱫ ᱫᱚ ᱵᱷᱮᱜᱟᱨ ᱵᱷᱮᱜᱟᱨ ᱩᱫ ᱧᱟᱢᱚᱜ-ᱟ ᱥᱮ ᱡᱮᱢᱚᱱ ᱛᱚᱨᱢᱟᱱ ᱩᱫ ᱠᱚ ᱧᱟᱢᱚᱜ-ᱟ, ᱚᱨᱛᱩᱫ ᱩᱫ ᱠᱚ ᱧᱟᱢᱚᱜ-ᱟ, ᱦᱮᱸ ᱦᱮᱸ ᱾ ᱯᱟᱴᱠᱟ ᱩᱫ ᱠᱚ ᱧᱟᱢᱚᱜ-ᱟ, ᱛᱟᱦᱞᱮ ᱛᱚᱨᱢᱟᱞ ᱩᱫ ᱯᱟᱴᱠᱟ ᱩᱫ ᱠᱚᱫᱚ ᱚᱱᱠᱟ ᱵᱷᱮᱜᱟᱨ ᱡᱟᱦᱟᱸ ᱵᱟᱝ ᱟᱹᱛᱷᱟᱹᱲᱤᱡ ᱜᱮ ᱚᱢᱚᱱᱚᱜ-ᱟ ᱟᱨᱠᱤ ᱾
ᱚ ᱾
ᱟᱨᱻ ᱦᱮᱸ ᱦᱮᱸ ᱟᱨ ᱚᱨᱛᱩᱫ ᱩᱫ ᱡᱮᱢᱚᱱ ᱚᱱᱠᱟ ᱯᱚᱨᱚᱵᱽ ᱩᱫ ᱡᱟᱦᱟᱸ ᱠᱚ ᱞᱟᱹᱭᱟ ᱚᱱᱟ ᱯᱚᱨᱚᱵ ᱩᱫ ᱡᱟᱦᱟ ᱠᱚ ᱞᱟᱹᱭᱟ ᱚᱱᱟ ᱠᱚᱫᱚ ᱢᱤᱫᱴᱮᱱ ᱡᱟᱭᱜᱟ ᱨᱮᱜᱮ ᱢᱟᱱᱮ ᱵᱩᱱᱩᱢ ᱠᱚᱨᱮᱜ ᱡᱟᱭᱜᱟ ᱛᱟᱦᱮᱱᱟ ᱥᱮ ᱾
ᱦᱩᱸ ᱾
ᱚᱱᱟ ᱠᱚᱫᱚ ᱢᱟᱱᱮ ᱚᱱᱠᱟ ᱟᱹᱛᱷᱟᱹᱲᱤ ᱫᱚ ᱵᱟᱝ ᱚᱢᱚᱱᱚᱜ-ᱟ ᱚᱱᱠᱟ ᱡᱟᱭᱜᱟ ᱫᱷᱚᱨᱮ ᱜᱮ ᱚᱢᱚᱱᱚᱜ-ᱟ, ᱛᱚᱵᱮ ᱡᱩᱫᱤ ᱟᱹᱵᱤᱱ ᱵᱤᱱ ᱴᱷᱤᱠᱟᱹ ᱠᱟᱜ-ᱟ ᱮᱸᱰᱮᱠᱷᱟᱱ ᱵᱤᱱ ᱧᱟᱢᱟ ᱟᱨᱠᱤ ᱾ ᱦᱮᱸ ᱾ ᱟᱫᱚ ᱡᱷᱚᱛᱚ ᱦᱚᱲ ᱫᱚ ᱵᱟᱝ ᱦᱚ ᱠᱚ ᱧᱟᱢ ᱜᱮᱭᱟ ᱠᱟᱨᱚᱱ ᱚᱱᱟ ᱠᱚᱫᱚ ᱞᱳ ᱠᱷᱳ ᱨᱮ ᱦᱳᱭ ᱾ ᱞᱳᱠᱠᱷᱚ ᱨᱮᱱᱟᱜ ᱵᱮᱯᱟᱨ ᱠᱟᱱᱟ ᱥᱮ ᱡᱷᱚᱛᱚ ᱦᱚᱲ ᱫᱚ ᱚᱱᱠᱟ ᱴᱷᱤᱠ ᱴᱷᱟᱠ ᱵᱟᱠᱚ ᱠᱚᱭᱚᱜ ᱫᱟᱲᱮᱭᱟᱜ-ᱟ ᱾
ᱦᱮᱸ ᱦᱮᱸ ᱦᱮᱸ ᱾
ᱦᱮᱸ ᱟᱨ ᱯᱩᱴᱠᱟᱹ ᱠᱚᱫᱚ ᱚᱱᱠᱟ ᱟᱨ ᱥᱳᱫ ᱠᱚᱨᱮ ᱫᱚᱢᱮ ᱠᱚ ᱚᱢᱚᱱᱚᱜ ᱜᱮᱭᱟ ᱾ ᱟᱫᱚ ᱯᱩᱴᱠᱟᱹ ᱠᱚᱫᱚ ᱡᱚᱛᱚ ᱦᱚᱲ ᱫᱚ ᱵᱟᱝᱠᱚ ᱧᱟᱢ ᱠᱚᱣᱟ ᱚᱱᱟ ᱚᱛ ᱵᱷᱤᱛᱤᱨ ᱨᱮᱠᱚ ᱚᱢᱚᱱᱚᱜ-ᱟ ᱥᱮ᱾
ᱚ ᱟᱪᱪᱷᱟ ᱟᱪᱪᱷᱟ ᱾ ᱚ᱾
ᱦᱩᱸ ᱟᱫᱚ ᱡᱩᱫᱤ ᱵᱤᱱ ᱴᱷᱟᱹᱣᱠᱟᱹ ᱠᱚᱣᱟ ᱮᱸᱰᱮᱠᱷᱟᱱ ᱵᱤᱱ ᱵᱩᱡ ᱫᱟᱲᱮᱭᱟᱜ-ᱟ ᱚ ᱱᱚᱣᱟ ᱫᱚ ᱜᱷᱩᱜᱽᱨᱤ ᱜᱷᱩᱜᱽᱨᱤ ᱵᱩᱨᱩᱡ ᱫᱚ ᱵᱟᱝ ᱠᱟᱱᱟ ᱱᱚᱣᱟ ᱫᱚ ᱯᱩᱴ ᱠᱟᱹ ᱠᱟᱱ ᱜᱮᱭᱟ᱾
ᱟᱪᱪᱷᱟ ᱟᱪᱪᱷᱟ ᱟᱪᱪᱷᱟ ᱾ ᱟᱹᱰᱤ ᱟᱹᱰᱤ ᱟᱹᱰᱤ ᱱᱟᱯᱟᱭ᱾ ᱱᱚᱣᱟ ᱵᱟᱵᱚᱛ ᱛᱮ ᱚᱱᱠᱟ ᱩᱱᱟᱹᱜ ᱵᱟᱲᱟᱭ ᱜᱮ ᱵᱟᱝ ᱛᱟᱦᱮᱸ ᱠᱟᱱ ᱛᱟᱹᱞᱤᱧᱟ᱾
ᱦᱮᱸ ᱦᱮᱸ ᱦᱮᱸ ᱾ ᱛᱟᱦᱞᱮ ᱟᱯᱮ ᱫᱚ ᱚᱱᱟ ᱵᱟᱡᱟᱨ ᱥᱟᱦᱟᱨ ᱠᱚᱨᱮᱱᱟᱜ ᱠᱤᱨᱤᱧ ᱡᱚᱢ ᱜᱮ ᱵᱟᱝ?
ᱦᱮᱸ ᱦᱮᱸ, ᱵᱟᱡᱟᱨ ᱥᱟᱦᱟᱨ ᱠᱚᱨᱮᱱᱟᱜ ᱠᱤᱨᱤᱧ ᱡᱚᱢ ᱜᱮ᱾
ᱚᱱᱠᱟ ᱥᱚᱵᱽᱡᱤ ᱟ ᱥᱚᱵᱽᱡᱤ ᱠᱚ ᱯᱮ ᱠᱤᱨᱤᱧ ᱵᱟᱲᱟᱭ ᱜᱮᱭᱟ?
ᱟᱫᱚ ᱜᱚᱝᱠᱮ ᱪᱮᱫ ᱠᱚ ᱥᱚᱵᱽᱡᱤ ᱠᱚ ᱧᱟᱢᱚᱜ ᱜᱮᱭᱟ ᱛᱚ ᱱᱟᱢᱟᱞ ᱫᱤᱥᱚᱢ ᱦᱚᱲ ᱛᱚ ᱱᱟᱜ ᱦᱳᱭᱛᱚ ᱱᱟᱯᱟᱭ ᱱᱟᱯᱟᱭ ᱥᱚᱵᱽᱡᱤ ᱠᱚᱦᱚᱸ ᱧᱟᱢᱚᱜ ᱜᱮᱭᱟ ᱡᱟᱹᱱᱤᱡ᱾
ᱟᱫᱚ ᱱᱟᱯᱟᱭ ᱱᱟᱯᱟᱭ ᱥᱚᱵᱽᱡᱤ ᱫᱚ ᱟᱫᱚ ᱪᱮᱫ ᱞᱮᱠᱟ᱾ ᱡᱟᱣᱜᱮ ᱢᱮᱱᱟᱜ-ᱟ ᱟ ᱥᱟᱱᱟᱢ ᱫᱤᱥᱚᱢ ᱵᱟᱠᱟᱲ ᱜᱮ ᱡᱟᱜᱮ ᱧᱮᱞ ᱟᱠᱟᱫ ᱜᱮᱭᱟᱵᱚᱱ ᱯᱚᱴᱚᱞ ᱠᱚ ᱟᱹᱞᱩ ᱠᱚ᱾ ᱦᱮᱸ ᱡᱷᱤᱸᱜᱟᱹ ᱠᱚ᱾
ᱦᱮᱸ ᱦᱮᱸ᱾ ᱟᱫᱚ ᱜᱚᱝᱠᱮ ᱟᱞᱮ ᱫᱚ ᱚᱱᱟ ᱠᱚ ᱠᱷᱚᱱᱟᱜ ᱫᱚ ᱠᱟᱹᱴᱤᱡ ᱥᱟᱺᱜᱤᱧ ᱨᱮᱞᱮ ᱛᱟᱦᱮᱱᱟ᱾ ᱠᱟᱨᱚᱱ ᱵᱤᱨ ᱨᱮ ᱟᱲᱟᱜ ᱥᱟᱠᱟᱢ ᱞᱮ ᱧᱟᱢᱟ ᱥᱮ᱾ ᱟᱫᱚ ᱟᱫᱚ ᱚᱱᱮ ᱚᱱᱟ ᱟᱯᱮ ᱞᱮᱠᱟ ᱩᱱᱟᱹᱜ ᱵᱷᱟᱜᱮ ᱫᱚ ᱵᱟᱞᱮ ᱡᱚᱢ ᱫᱟᱲᱮᱜ-ᱟ ᱚᱱᱟ ᱟᱲᱟᱜ ᱛᱤᱠᱤ ᱠᱚᱜᱮ᱾ ᱢᱩᱱᱜᱟᱹ ᱟᱲᱟᱜ ᱠᱚ, ᱚᱱᱟ ᱤᱭᱟᱹ ᱟᱲᱟᱜ ᱠᱚ ᱟᱨᱠᱤ᱾ ᱟᱹᱰᱤ ᱠᱤᱪᱷᱩ ᱟᱭᱢᱟ ᱟᱲᱟᱜ ᱢᱮᱱᱟᱜ-ᱟ ᱥᱮ᱾
ᱦᱮᱸ ᱦᱮᱸ᱾
ᱛᱚ ᱩᱱᱟᱹᱜ ᱩᱱᱟᱹᱜ ᱵᱷᱟᱜᱮ ᱩᱛᱩ ᱫᱚ ᱟᱞᱮ ᱫᱚ ᱵᱟᱞᱮ ᱡᱚᱢ ᱜᱮᱭᱟ᱾
ᱟᱫᱚ ᱜᱚᱢᱠᱮ ᱟᱫᱚ ᱚᱠᱟ ᱵᱩᱜᱤᱭᱟ ᱟᱨ ᱚᱠᱟ ᱵᱟᱹᱲᱤᱡ-ᱟ᱾ ᱱᱚᱣᱟ ᱦᱚᱛᱚ ᱢᱤᱫᱴᱷᱮᱱ ᱧᱮᱞ ᱦᱩᱭᱩᱜ-ᱟ ᱥᱮ᱾ ᱡᱮ ᱚᱠᱟ ᱫᱚ ᱵᱳᱭᱜᱟᱱᱤᱠ ᱵᱷᱟᱵ ᱛᱮ ᱦᱩᱭᱩᱜ ᱠᱟᱱᱟ ᱟᱨ ᱚᱠᱟ ᱫᱚ ᱮᱸ ᱱᱤᱡᱮ ᱟᱡ ᱛᱮᱜᱮ ᱛᱮᱭᱟᱨᱚᱜ ᱠᱟᱱᱟ᱾ ᱟᱹᱰᱤ ᱢᱟᱨᱟᱝ ᱢᱤᱫᱴᱮᱱ